ᱦᱮᱞᱳ᱾
ᱦᱮᱞᱳ᱾
ᱦᱮᱸ ᱜᱚᱢᱠᱮ ᱡᱚᱦᱟᱨ ᱜᱮ᱾ ᱦᱮᱸ ᱜᱚᱢᱠᱮ ᱢᱮᱱᱫᱟᱞᱤᱧ ᱡᱚᱦᱟᱨ ᱜᱮ᱾ ᱟᱪᱪᱷᱟ ᱠᱟᱹᱴᱤᱡ ᱥᱤᱜᱽᱱᱮᱞ ᱛᱟᱵᱮᱱ ᱜᱮᱫᱚᱜ ᱠᱟᱱᱟ᱾ ᱦᱮᱸ ᱟᱸᱡᱚᱢᱚᱜ ᱠᱟᱱᱟ᱾
ᱦᱳᱭ ᱱᱮᱴᱚᱣᱟᱠ ᱠᱟᱴᱤᱪ ᱞᱮ ᱰᱤᱥᱴᱟᱵ ᱮᱼᱟᱭ ᱠᱟᱴᱤᱪ᱾
ᱟᱪᱪᱷᱟ ᱟᱪᱪᱷᱟ ᱢᱮᱱᱫᱟᱞᱤᱧ ᱱᱟᱯᱟᱭ ᱵᱟᱲᱟ ᱜᱮᱭᱟ ᱵᱮᱱ ᱛᱚ?
ᱦᱮᱸ ᱱᱮᱛᱟᱫ ᱫᱚ ᱟᱯᱟᱭ ᱵᱟᱲᱟ ᱜᱮ ᱱᱤᱛᱚᱝ ᱥᱳᱭᱫᱚᱢ ᱫᱚ᱾ ᱟᱯᱮ ᱪᱮᱞᱠᱟ?
ᱦᱮᱸ ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮ ᱥᱟᱶᱛᱮ ᱥᱟᱱᱟᱢ ᱚᱲᱟᱜ ᱦᱚᱲ ᱦᱚᱸ ᱱᱟᱯᱟᱭ ᱜᱮ ᱢᱮᱱᱟᱜ ᱟᱠᱟᱜ ᱞᱮᱭᱟ ᱱᱤᱛᱚᱜ ᱞᱮᱠᱟ ᱫᱚ᱾ ᱱᱟᱦᱟ ᱟᱨ ᱟᱥᱚᱞ ᱤᱧ ᱟᱵᱚ ᱥᱟᱱᱟᱢ ᱢᱟᱹᱱᱢᱤ ᱱᱟᱹᱭ ᱜᱮ ᱱᱟᱯᱟᱭ ᱵᱚᱱ ᱛᱟᱦᱮᱱ ᱢᱟ, ᱥᱮ ᱪᱮ?
ᱦᱳᱭ ᱦᱳᱭ ᱦᱳᱭ ᱚᱱᱟᱜᱮ ᱟᱹᱰᱤᱜᱮ ᱱᱟᱯᱟᱭ ᱟᱹᱰᱤ ᱱᱟᱯᱟᱭ᱾
ᱦᱮᱸ ᱜᱚᱢᱠᱮ ᱛᱟᱦᱚᱞᱮ ᱢᱮᱱ ᱦᱩᱭᱩᱜ ᱠᱟᱱᱟ ᱱᱚᱜᱼᱚᱭ ᱡᱟᱦᱟᱸ ᱟᱵᱚ ᱢᱤᱫ ᱵᱤᱛᱟᱹ ᱞᱟᱡ ᱞᱟᱹᱜᱤᱫ ᱛᱮ ᱡᱟᱦᱟᱸ ᱩᱰᱟᱹᱝ ᱠᱟᱹᱢᱤ ᱠᱟᱨᱡᱚ ᱛᱟᱵᱚᱱ ᱚᱱᱟ ᱠᱚ ᱚᱱᱟ ᱦᱟᱜ ᱛᱤᱱᱟᱹᱜ ᱥᱟᱺᱜᱤᱧ ᱮ ᱫᱟᱜ ᱟᱵᱚᱱ?
ᱚ ᱚᱠᱟᱴᱟᱜ?
ᱱᱚᱜᱼᱚᱭ ᱟᱵᱚᱣᱟᱜ ᱱᱟᱦᱟᱜ ᱮᱸ ᱦᱩᱲᱩ ᱪᱟᱥ ᱠᱚ ᱵᱟᱨᱮ ᱛᱮ ᱛᱤᱱᱟᱹᱜ ᱥᱟᱺᱜᱤᱧ ᱟᱠᱟᱜᱼᱟ ᱵᱚᱱ ᱱᱟᱦᱟᱜ, ᱫᱟᱜ ᱡᱟᱹᱲᱤ ᱠᱚ ᱚᱠᱟᱞᱮᱠᱟ ᱱᱟᱦᱟᱜ ᱟᱯᱮ ᱥᱮᱡ ᱫᱚ?
ᱚᱸ᱾ ᱟᱞᱮ ᱥᱮᱱ ᱫᱚ ᱫᱟᱜ ᱡᱟᱹᱲᱤ ᱫᱚ ᱟᱹᱰᱤ ᱞᱮᱛᱟᱲ ᱜᱮ ᱦᱩᱭ ᱠᱟᱱᱟ ᱟᱫᱚ ᱛᱮᱸᱦᱮᱸᱧ ᱠᱷᱚᱱ ᱞᱮ ᱮᱦᱚᱵ ᱠᱟᱫᱟ᱾ ᱨᱚᱦᱚᱭ ᱠᱚᱫᱚ
ᱟᱪᱪᱷᱟ ᱟᱪᱪᱷᱟ, ᱦᱮᱸ ᱜᱚᱝ ᱜᱮ ᱟᱹᱰᱤ ᱱᱟᱯᱟᱭ ᱯᱮ ᱠᱟᱹᱢᱤᱭᱮᱫ ᱛᱟᱵᱚᱱᱟ ᱱᱤᱦᱟᱹᱛᱤ ᱱᱚᱣᱟ ᱠᱚᱫᱚ ᱟᱵᱚ ᱠᱟᱹᱢᱤ ᱞᱟᱜᱟᱣ ᱵᱚᱱᱟ ᱡᱟᱦᱟᱸ ᱛᱤᱱᱟᱹᱜ ᱪᱟᱬᱮ ᱵᱚᱱ ᱥᱟᱠᱥᱮᱥ ᱫᱟᱲᱮᱭᱟᱜᱼᱟ ᱩᱱᱟᱹᱜ ᱜᱮ ᱟᱹᱰᱤ ᱱᱟᱯᱟᱭ ᱮᱴᱟᱜᱟᱜ ᱠᱟᱹᱢᱤ ᱠᱟᱨᱡᱚ ᱵᱚᱱ ᱫᱟᱲᱮᱭᱟᱜᱼᱟ ᱤᱱᱟᱹᱠᱷᱟᱱ᱾
ᱦᱳᱭ ᱦᱳᱭ ᱦᱳᱭ᱾
ᱢᱮᱱᱞᱠᱷᱟᱱ ᱫᱚ ᱜᱚᱢᱠᱮ ᱟᱞᱮ ᱫᱤᱥᱚᱢ ᱫᱚ ᱱᱟᱦᱟᱜ ᱫᱟᱜ ᱡᱟᱹᱲᱤ ᱠᱚ ᱵᱟᱝᱛᱮ ᱱᱟᱦᱟᱜ ᱪᱟᱥ ᱠᱚᱫᱚ ᱮᱠᱟᱞ ᱜᱮ ᱟᱹᱣᱨᱤ ᱞᱮ ᱮᱛᱚᱦᱚᱵ ᱫᱟᱲᱮᱭᱟᱜᱼᱟ᱾
ᱚᱼᱦᱚ ᱵᱟᱭ ᱫᱟᱜ ᱟᱠᱟᱜᱼᱟ?
ᱦᱮᱸ ᱜᱚᱝᱠᱮ ᱱᱚᱛᱮ ᱫᱚ ᱱᱟᱦᱟᱜ ᱮᱠᱟᱞ ᱜᱮ ᱟᱹᱣᱨᱤ ᱜᱮ ᱫᱟᱜᱟᱭ ᱟᱨ ᱱᱤᱦᱟᱹᱛᱤ ᱫᱟᱜ ᱞᱮᱠᱷᱟᱱ ᱫᱚ ᱱᱟᱦᱟᱜ ᱞᱮ ᱨᱚᱦᱚᱭ ᱜᱚᱫᱟ᱾ ᱠᱟᱨᱚᱱ ᱡᱟᱦᱟᱸ ᱴᱚᱞᱟ ᱠᱚ ᱮᱨ ᱟᱯᱷᱚᱨ ᱵᱟᱲᱟ ᱦᱩᱭ ᱞᱮᱱᱟ ᱚᱱᱟ ᱠᱚ ᱡᱟᱱᱟᱢ ᱡᱟᱱᱟᱢ ᱠᱟᱛᱮᱜ ᱡᱩᱣᱟᱹᱱ ᱦᱚᱸ ᱡᱩᱣᱟᱹᱱ ᱟᱠᱟᱱᱟ᱾
ᱟ ᱡᱟᱠ ᱜᱮ ᱱᱚᱶᱟ ᱥᱮᱨᱢᱟ ᱡᱟᱹᱲᱤ ᱵᱟᱝ ᱛᱮ ᱱᱟᱦᱟᱜ ᱵᱟᱝᱞᱮ ᱪᱟᱥ ᱫᱟᱲᱮ ᱠᱟᱫᱟ᱾ ᱜᱚᱝᱠᱮ ᱛᱟᱦᱚᱞᱮ ᱮ ᱢᱮᱱ ᱫᱚ ᱱᱤᱛ ᱫᱚ ᱪᱮᱫ ᱠᱚᱵᱮᱱ ᱪᱤᱠᱟᱹ ᱵᱟᱲᱟᱭ ᱜᱮᱭᱟ?
ᱦᱳᱭ ᱦᱳᱭ ᱟᱨ ᱛᱟᱦᱚᱞᱮ ᱟᱯᱮ ᱥᱮᱫ ᱫᱚ ᱚᱱᱠᱟ ᱤᱱᱰᱟᱥᱴᱨᱤ ᱫᱚ ᱢᱮᱱᱟᱜ ᱟᱥᱮ ᱵᱟᱹᱱᱩᱜᱼᱟ
ᱜᱚᱝᱠᱮ ᱚᱱᱠᱟ ᱫᱚ ᱱᱟᱦᱟᱜ ᱚᱻ ᱠᱮ ᱚᱱᱠᱟ ᱫᱚ ᱱᱟᱦᱟᱸᱜ ᱵᱟᱹᱱᱩᱜ ᱵᱟᱲᱟᱭ ᱜᱮᱭᱟ ᱟᱞᱮ ᱥᱟᱢᱱᱮ ᱠᱚᱨᱮ ᱫᱚ, ᱢᱮᱱᱠᱷᱟᱱ ᱪᱟᱞᱟᱜ ᱦᱩᱭᱩᱜᱼᱟ ᱠᱤᱪᱷᱩ ᱥᱟᱺᱜᱤᱧ, ᱦᱮᱸ ᱵᱟᱝᱠᱷᱟᱱ ᱦᱟᱸᱜ ᱟᱥ ᱥᱩᱨᱼᱥᱩᱯᱩᱨ ᱠᱚᱨᱮ ᱫᱚ ᱢᱟᱱᱮ ᱵᱟᱹᱱᱩᱜ ᱛᱟᱞᱮᱭᱟ ᱚᱱᱠᱟᱱᱟᱜ ᱠᱚᱫᱚ᱾
ᱚᱸ ᱢᱟᱱᱮ ᱥᱟᱺᱜᱤᱧ ᱫᱤᱥᱚᱢ ᱦᱟᱨᱤᱡ ᱪᱟᱞᱟᱜ ᱞᱟᱜᱟᱜᱼᱟ?
ᱦᱳᱭ ᱦᱳᱭ ᱦᱳᱭ ᱦᱳᱭ, ᱮ ᱜᱚᱝ ᱜᱚᱝᱠᱮ ᱛᱟᱦᱚᱞᱮ ᱟᱵᱮᱱ ᱫᱚ ᱚᱱᱟ ᱥᱟᱺᱜᱤᱧ ᱫᱤᱥᱚᱢ ᱠᱚ ᱵᱮᱱ ᱪᱞᱟᱣ ᱵᱟᱲᱟᱜ ᱜᱮᱭᱟ?
ᱦᱮᱸ ᱥᱮᱱ ᱵᱟᱲᱟ ᱦᱩᱭᱩᱜ ᱜᱮᱭᱟ᱾
ᱟᱪᱷᱟ ᱜᱚᱢᱠᱮ ᱡᱟᱜ ᱜᱮ ᱟᱯᱲᱮ ᱠᱚᱫᱚ ᱱᱟᱦᱟᱜ ᱪᱟᱞᱟᱣ ᱵᱟᱲᱟ ᱵᱟᱝ ᱦᱩᱭ ᱠᱟᱱᱟ ᱟᱫᱚ ᱢᱮᱱᱫᱚ ᱢᱟᱱᱮ ᱥᱟᱺᱜᱤᱧ ᱫᱤᱥᱚᱢ ᱨᱮ ᱮ ᱢᱮᱱᱫᱚ ᱟᱵᱚ ᱴᱟᱠᱟ ᱯᱩ ᱥᱮ ᱰᱷᱮᱨ ᱵᱚᱱ ᱟᱨᱡᱟᱣ ᱫᱟᱲᱮᱭᱟᱜᱼᱟ ᱥᱮ ᱟ-ᱟᱛᱩ ᱚᱲᱟᱜ ᱨᱮ ᱰᱷᱮᱨ ᱯᱚᱭᱥᱟ ᱟᱨᱡᱟᱣᱼᱟ ᱢᱮᱱᱫᱟ ᱟᱹᱛᱩ ᱚᱲᱟᱜ ᱠᱟᱹᱢᱤ ᱠᱟᱛᱮ ᱥᱮ ᱥᱟᱺᱜᱤᱧ ᱫᱤᱥᱚᱢ ᱠᱟᱹᱢᱤ ᱠᱟᱛᱮ ᱛᱮ ᱚᱱᱟ ᱵᱟᱨᱮ ᱛᱮ ᱠᱟᱹᱴᱤᱡ ᱵᱤᱱ ᱞᱟᱹᱭ ᱞᱤᱧ ᱠᱷᱟᱱ ᱟᱹᱰᱤ ᱱᱟᱯᱟᱭ ᱞᱤᱧ ᱵᱩᱡᱷᱟᱹᱣ ᱠᱮᱭᱟ᱾
ᱟᱫᱚ ᱴᱷᱤᱠ ᱜᱮᱢ ᱞᱟᱹᱭ ᱫᱟ ᱚᱱᱟ ᱨᱮᱭᱟᱜ ᱢᱤᱫ ᱴᱤᱡ ᱫᱷᱟᱯ ᱢᱮᱱᱟᱜᱼᱟ ᱦᱮᱸ ᱮᱠ ᱱᱟᱢᱵᱟᱨ ᱫᱩ ᱱᱟᱢᱵᱟᱨ ᱛᱤᱱ ᱱᱟᱢᱵᱟᱨ ᱚᱱᱠᱟ ᱫᱷᱟᱯ ᱢᱮᱱᱟᱜᱼᱟ᱾ ᱦᱮᱸ ᱡᱮᱢᱚᱱ ᱠᱟᱹᱢᱤ ᱨᱮᱭᱟᱜ ᱦᱚᱸ ᱢᱤᱫᱴᱤᱡ ᱫᱷᱟᱯ ᱛᱟᱸᱦᱮᱱᱟ ᱦᱮᱸ ᱢᱟᱱᱮ ᱡᱚᱛᱚ ᱡᱟᱭᱜᱟ ᱨᱮ ᱥᱚᱢᱟᱱ ᱠᱟᱹᱢᱤ ᱵᱟᱝ ᱧᱟᱢᱚᱜᱼᱟ ᱡᱮᱢᱚᱱ ᱟᱵᱚ ᱫᱚ ᱱᱤᱛᱚᱝ ᱫᱚ ᱚᱯᱷᱤᱥ ᱠᱚᱨᱮ ᱫᱚ ᱦᱟᱸᱜ ᱡᱟᱸᱦᱟᱱᱟᱜ ᱠᱚᱢᱯᱟᱱᱰᱮ ᱥᱚᱵ ᱮᱢ ᱵᱚᱞᱚᱭ ᱱᱟ
ᱚᱯᱷᱤᱥ ᱠᱚᱨᱮ ᱫᱚ ᱦᱟᱸᱜ ᱵᱟᱢ ᱧᱟᱢᱟ ᱩᱱᱟᱹᱜ ᱮ ᱪᱟ ᱫᱚ ᱦᱟᱸᱜ ᱦᱮᱸ ᱛᱟᱦᱚᱞᱮ ᱚᱱᱟ ᱠᱚ ᱚᱱᱟ ᱡᱩᱫᱤ ᱪᱟᱱᱥ ᱧᱟᱢ ᱠᱚᱨᱛᱮ ᱜᱮᱞᱮ ᱟᱭ ᱴᱤ ᱟᱭ ᱨᱮᱱᱟᱜ ᱢᱤᱫᱴᱤᱡ ᱵᱮᱯᱟᱨ ᱢᱮᱱᱟᱜᱼᱟ ᱟᱭ ᱴᱤ ᱟᱭ ᱠᱚᱨᱟᱣ ᱞᱟᱜᱟᱣ ᱢᱮᱭᱟ ᱢᱮᱡᱟᱨᱢᱮᱱᱴ ᱠᱚᱨᱟᱣ ᱞᱟᱜᱟᱣ ᱢᱮᱭᱟ ᱚᱸᱰᱮ ᱛᱤᱱ ᱪᱟᱨ ᱵᱚᱪᱷᱚᱨ ᱠᱳᱨᱥ ᱞᱟᱜᱟᱜᱼᱟ ᱛᱟᱦᱚᱞᱮ ᱢᱤᱫᱴᱟᱝ ᱤᱧᱡᱤᱱᱤᱭᱟᱨᱤᱝ ᱮᱢ ᱵᱮᱱᱟᱜᱼᱟ ᱦᱮᱸ ᱛᱟᱦᱚᱞᱮ ᱚᱱᱟ ᱠᱚᱫᱚ ᱟᱹᱰᱤ ᱢᱟᱱᱮ ᱯᱟᱲᱦᱟᱣ ᱠᱟᱛᱮᱜ ᱮ ᱚᱱᱟ ᱫᱚᱢ ᱧᱟᱢ ᱫᱟ ᱦᱮᱸ ᱟᱨ ᱟᱵᱚ ᱡᱟᱦᱟᱸ ᱵᱚᱱ ᱧᱟᱢ ᱫᱟ ᱡᱟᱦᱟᱸ ᱫᱚ ᱚᱱᱟᱨᱥ ᱵᱟᱹᱜᱤ ᱠᱟᱛᱮᱫ ᱟᱨᱴᱥ ᱠᱚ ᱵᱟᱹᱜᱤ ᱠᱟᱛᱮᱫ ᱦᱟᱸᱜ ᱵᱚᱱ ᱦᱤᱡᱩᱜ ᱠᱟᱱᱟ ᱦᱟᱸᱜ ᱠᱟᱹᱢᱤᱭᱟ ᱦᱮᱸ ᱛᱟᱦᱚᱞᱮ ᱚᱱᱟ ᱨᱮᱫᱚ ᱪᱮᱫ ᱠᱟᱹᱢᱤᱢ ᱧᱟᱢᱟ ᱚᱱᱟ ᱫᱚ? ᱧᱟᱢᱟᱢ ᱢᱤᱥᱛᱨᱤ ᱠᱟᱹᱢᱤ ᱧᱟᱢᱟ ᱦᱮᱸ ᱢᱤᱥᱛᱨᱤ ᱥᱟᱶᱛᱮ ᱦᱮᱞᱯᱟᱨ ᱠᱟᱹᱢᱤ ᱧᱟᱢᱟ᱾ ᱱᱤᱭᱟᱹ ᱠᱚᱢ ᱧᱟᱢᱟ ᱟᱨ ᱦᱚᱭᱛᱚ ᱡᱟᱦᱟᱸ ᱤᱥᱴᱳᱨ ᱠᱚᱢ ᱛᱟᱸᱦᱮᱱᱟ ᱦᱮᱸ ᱞᱟᱹᱴᱩ ᱞᱟᱹᱴᱩ ᱤᱥᱴᱳᱨ ᱛᱟᱸᱦᱮᱱᱟ ᱛᱚ᱾ ᱚᱸᱰᱮ ᱠᱷᱚᱱ ᱠᱤᱪᱷᱩ ᱵᱷᱟᱜᱤ ᱯᱚᱭᱥᱟ ᱤᱱᱠᱟᱢ ᱜᱟᱱᱚᱜᱼᱟ ᱚᱸᱰᱮ ᱠᱷᱚᱱ ᱫᱚ ᱢᱚᱴᱟ ᱢᱩᱴᱤ ᱢᱟᱱᱛᱷᱞᱤ ᱵᱤᱥ ᱦᱟᱡᱟᱨ ᱯᱚᱸᱪᱤᱥ ᱦᱟᱡᱟᱨ ᱫᱚᱢ ᱤᱱᱠᱟᱢ ᱫᱟᱲᱮᱜᱼᱟ ᱢᱟᱱᱛᱷᱞᱤ᱾
ᱟᱪᱪᱷᱟ
ᱟᱨ ᱚᱲᱟᱜ ᱨᱮᱫᱚ ᱮᱸᱜ ᱪᱟᱥ ᱟᱵᱟᱫ ᱠᱟᱛᱮ ᱫᱚ ᱵᱟᱝ ᱦᱩᱭᱩᱜᱼᱟ ᱢᱮᱱ ᱠᱷᱟᱱ ᱚᱱᱠᱟ ᱞᱟᱹᱴᱩ ᱢᱤᱫ ᱴᱤᱡ ᱵᱤᱡᱽᱱᱮᱥ ᱥᱮ ᱞᱩᱜᱽᱲᱤᱡ ᱞᱟᱯᱚ ᱥᱮ ᱡᱤᱱᱤᱥ ᱠᱚ ᱥᱮ ᱥᱩᱠᱨᱤ ᱟᱹᱥᱩᱞ ᱠᱟᱛᱮ ᱞᱟᱹᱴᱩ ᱤᱱᱠᱟᱢ ᱜᱟᱱᱚᱜᱼᱟ ᱦᱮᱸ ᱮᱱ ᱠᱷᱟᱱ
ᱦᱮᱸ ᱟᱫᱚ ᱚᱱᱠᱟ ᱜᱮ ᱡᱟᱦᱟᱸ ᱡᱮᱢᱚᱱ ᱛᱮᱵᱚᱱ ᱩᱭᱦᱟᱹᱨᱟ ᱡᱮ
ᱦᱮᱸ
ᱟᱫᱚ ᱚᱠᱚᱭ ᱠᱚᱫᱚ ᱠᱚ ᱦᱤᱡᱩᱜ ᱨᱮᱦᱚᱸ ᱠᱚ ᱚᱱᱠᱟ ᱫᱚ ᱵᱟᱝ ᱠᱚ ᱩᱫᱩᱜ ᱫᱟᱲᱮᱭᱟᱜᱼᱟ ᱚᱲᱟᱜ ᱫᱩᱣᱟᱹᱨ ᱠᱚ ᱦᱟᱱᱟ ᱱᱟᱣᱟ ᱵᱟᱝ ᱩᱫᱩᱜ ᱫᱟᱲᱮᱜᱼᱟ ᱮᱠ ᱵᱟᱦᱮᱨᱮ ᱠᱟᱹᱢᱤ ᱪᱟᱞᱟᱜ ᱨᱮᱦᱚᱸ᱾ ᱟᱫᱚ ᱚᱱᱠᱟ ᱦᱚᱸ ᱱᱮᱦᱚᱲ ᱦᱮᱡ ᱦᱩᱭ ᱠᱟᱱᱟ ᱟᱫᱚ ᱱᱮᱦᱚᱲ ᱫᱚ ᱚᱱᱠᱟ ᱫᱚ ᱠᱟᱹᱢᱤ ᱫᱚ ᱵᱟᱝ ᱦᱩᱭᱩᱜ ᱠᱟᱱᱟ ᱤᱥᱴᱳᱨ ᱛᱟᱸᱦᱮᱱ ᱦᱩᱭᱩᱜ ᱠᱟᱱᱟ ᱦᱮᱸ ᱵᱷᱟᱜᱤ ᱜᱮ ᱟᱨᱡᱟᱣ ᱫᱚ ᱦᱩᱭ ᱫᱚ ᱦᱩᱭᱩᱜ ᱠᱟᱱ ᱜᱮᱭᱟ ᱦᱮᱸ
ᱦᱮᱸ ᱜᱚᱝᱠᱮ ᱟᱹᱞᱤᱧ ᱞᱤᱧ ᱢᱮᱱᱟ ᱡᱟᱠ ᱜᱮ ᱟᱵᱚ ᱥᱟᱱᱛᱟᱲ ᱢᱟᱹᱱᱢᱤ ᱡᱟᱦᱟᱸ ᱛᱤᱱᱟᱹᱜ ᱩᱰᱟᱹᱝ ᱜᱮ ᱢᱮᱱᱟᱜ ᱟᱠᱟ ᱵᱚᱱ ᱥᱟᱱᱟᱢ ᱢᱟᱹᱱᱢᱤ ᱡᱩᱫᱤ ᱢᱤᱫ ᱡᱚᱛᱚ ᱜᱮ ᱢᱤᱫ ᱵᱟᱨ ᱴᱟᱠᱟ ᱠᱟᱛᱮ ᱡᱩᱫᱤ ᱟᱵᱚ ᱵᱚᱱ ᱟᱨᱡᱟᱣᱟ ᱢᱤᱫ ᱫᱤᱱ ᱵᱟᱝ ᱢᱤᱫ ᱫᱤᱱ ᱫᱚ ᱦᱟᱸᱜ ᱟᱵᱚ ᱡᱟᱦᱟᱸ ᱵᱚᱱ ᱠᱩᱠᱢᱩ ᱠᱟᱜ ᱚᱱᱟ ᱱᱟᱦᱟᱜ ᱯᱩᱨᱟᱹᱜ ᱛᱟᱵᱚᱱ ᱜᱮᱭᱟ ᱦᱮᱸ ᱟᱨ ᱢᱮᱱ ᱫᱚ ᱡᱟᱠ ᱜᱮ ᱵᱟᱦᱮᱨᱮ ᱫᱤᱥᱚᱢ ᱨᱮᱦᱚᱸ ᱴᱟᱠᱟ ᱢᱮᱱᱟᱜ ᱜᱮᱭᱟ ᱟᱹᱛᱩ ᱚᱲᱟᱜ ᱨᱮᱦᱚᱸ ᱢᱮᱱᱟᱜ ᱜᱮᱭᱟ ᱢᱮᱱ ᱠᱷᱟᱱ ᱟᱹᱛᱩ ᱚᱲᱟᱜ ᱨᱮᱱᱟᱜ ᱫᱚ ᱦᱟᱸᱜ ᱩᱱᱟᱹᱜ ᱮᱠᱴᱟ ᱵᱟᱝ ᱫᱚᱦᱚᱜ ᱞᱟᱹᱜᱤᱫ ᱟᱨ ᱵᱟᱨᱦᱮ ᱫᱤᱥᱚᱢ ᱨᱮᱱᱟᱜ ᱫᱚ ᱟᱹᱰᱤ ᱛᱷᱚᱠᱟ ᱧᱚᱜ ᱦᱤᱡᱩᱜᱼᱟ᱾ ᱦᱮᱸ ᱟᱫᱚ ᱡᱟᱸᱠ ᱜᱮ ᱱᱟᱹᱭᱛᱮ ᱱᱟᱯᱟᱭ ᱜᱮ ᱪᱟᱞᱟᱜ ᱢᱟᱵᱚᱱ ᱟᱨ ᱵᱚᱱ ᱦᱤᱡᱩᱜ ᱢᱟ ᱥᱮ ᱪᱮᱫ ᱜᱚᱝᱠᱮ
ᱦᱳᱭ ᱦᱳᱭ ᱟᱫᱚ ᱵᱮᱯᱟᱨ ᱫᱚ ᱦᱩᱭᱩᱜ ᱠᱟᱱᱟ
ᱦᱮᱸ ᱜᱚᱝᱠᱮ ᱢᱮᱱ ᱫᱟᱞᱤᱧ ᱟᱞᱮ ᱫᱤᱥᱚᱢ ᱫᱚ ᱱᱟᱦᱟᱜ ᱚᱱᱮ ᱚᱱᱠᱟ ᱚᱱᱟ ᱵᱟᱦᱮᱨᱮ ᱫᱤᱥᱚᱢ ᱫᱚ ᱩᱱᱟᱹᱜ ᱮᱠᱴᱟ ᱵᱟᱝ ᱞᱮ ᱪᱟᱞᱟᱜ ᱛᱮ ᱰᱟᱝᱨᱤ ᱠᱟᱰᱟ ᱢᱮᱨᱚᱢ ᱵᱷᱤᱰᱤ ᱱᱩᱜᱼᱱᱩᱠᱩ ᱠᱚᱫᱚ ᱦᱟᱸᱜ ᱟᱹᱰᱤ ᱟᱭᱢᱟ ᱜᱮᱞᱮ ᱟᱹᱥᱩᱞ ᱠᱟᱜ ᱠᱚᱣᱟ᱾ ᱢᱮᱱ ᱫᱚ ᱢᱤᱼᱢᱤᱫᱴᱟᱝ ᱚᱲᱟᱜ ᱨᱮ ᱯᱮ ᱯᱩᱱ ᱡᱚᱲ ᱠᱟᱛᱮᱫ ᱱᱟᱦᱟᱜ ᱰᱟᱝᱨᱤ ᱠᱚ ᱢᱮᱱᱟᱜ ᱠᱚᱣᱟ ᱟᱨ ᱵᱷᱤᱰᱤ ᱠᱚ ᱱᱟᱦᱟᱜ ᱠᱩᱲᱤ ᱯᱚᱸᱪᱤᱥᱴᱤ ᱠᱟᱛᱮᱫ ᱱᱟᱦᱟᱜ ᱦᱮᱸ ᱟᱨ ᱥᱤᱢ ᱥᱩᱠᱨᱤ ᱫᱚ ᱱᱟᱸᱜ ᱟᱹᱰᱤ ᱟᱭᱢᱟ ᱜᱮ ᱢᱮᱱᱟᱜ ᱠᱚ ᱛᱟᱞᱮᱭᱟ ᱟᱫᱚ ᱡᱟᱜᱮ ᱩᱱᱠᱩ ᱠᱚ ᱟᱠᱚ ᱠᱚᱦᱚᱸ ᱠᱟᱹᱴᱤᱡ ᱠᱚ ᱠᱟᱨᱡᱚᱣᱟᱞᱮᱭᱟ ᱟᱨ ᱠᱟᱨᱡᱚ ᱥᱟᱶᱛᱮ ᱠᱤᱪᱷᱩ ᱯᱩᱭᱥᱟ ᱠᱚ ᱟᱨᱡᱟᱣᱟᱞᱮᱭᱟ ᱟᱨ ᱪᱮᱫ ᱦᱩᱸ ᱟᱫᱚ ᱚᱱᱟ ᱛᱮᱜᱮ ᱱᱟᱦᱟᱜ ᱛᱚᱜ ᱱᱚᱣᱟ ᱡᱟᱦᱟᱸ ᱪᱟᱥᱵᱟᱥ ᱥᱮᱴᱮᱨᱚᱜ ᱠᱟᱱ ᱛᱟᱞᱮ ᱱᱚᱣᱟ ᱱᱚᱜ ᱠᱚᱨᱮ ᱫᱚ ᱱᱟᱸᱜ ᱱᱩᱠᱩ ᱠᱟᱰᱟ ᱰᱟᱝᱨᱤ ᱛᱮᱜᱮ ᱱᱟᱦᱟᱜ ᱞᱮ ᱥᱤ ᱠᱟᱛᱮᱫ ᱞᱚᱴᱚᱢ ᱠᱟᱛᱮᱫ ᱱᱟᱦᱟᱜ ᱞᱮ ᱨᱚᱦᱚᱭᱟ᱾
ᱟᱪᱪᱷᱟ ᱟᱪᱪᱷᱟ ᱟᱪᱪᱷᱟ ᱟᱪᱪᱷᱟ᱾
ᱦᱮᱸ ᱚᱱᱠᱟ ᱡᱮ ᱴᱮᱠᱴᱟᱨ ᱠᱚᱫᱚ ᱱᱟᱦᱟᱜ ᱵᱟᱝᱞᱮ ᱞᱟᱜᱟᱣ ᱜᱮᱭᱟ ᱠᱟᱨᱚᱱ ᱟᱵᱚ ᱥᱟᱱᱛᱟᱲᱟᱜ ᱫᱚ ᱩᱱᱟᱹᱜ ᱮᱠᱴᱟ ᱴᱟᱠᱟ ᱯᱩᱭᱥᱟᱹ ᱟᱨᱡᱟᱹᱣ ᱵᱟᱝ ᱵᱟᱝ ᱛᱟᱦᱮᱱ ᱛᱟᱵᱚᱱᱟ ᱛᱚ ᱟᱨ ᱱᱮᱛᱟᱨ ᱢᱟ ᱟᱭᱢᱟ ᱟᱭᱢᱟ ᱥᱟᱨ ᱥᱟᱯᱟᱝ ᱠᱚᱵᱚᱱ ᱮᱢᱟᱜ ᱠᱟᱱ ᱜᱮᱭᱟ ᱦᱩᱲᱩ ᱠᱚᱨᱮ᱾ ᱦᱮᱸ ᱛᱟᱦᱞᱮ ᱚᱱᱛᱮ ᱚᱱᱛᱮ ᱡᱩᱫᱤ ᱱᱟᱸᱜ ᱯᱚᱭᱥᱟ ᱵᱚᱱ ᱮᱢ ᱠᱷᱟᱱ ᱦᱟᱸᱜ ᱱᱚᱛᱮ ᱚᱨ ᱥᱮᱱ ᱵᱟᱝ ᱦᱩᱭᱩᱜ ᱜᱮᱭᱟ ᱟᱫᱚ ᱚᱱᱟ ᱠᱟᱨᱚᱱ ᱛᱮ ᱱᱟᱦᱟᱜ ᱰᱟᱝᱨᱤ ᱠᱟᱰᱟ ᱛᱮᱜᱮ ᱱᱟᱦᱟᱜ ᱞᱮ ᱥᱤᱭᱟ
ᱦᱳᱭ ᱦᱳᱭ
ᱵᱟᱲᱟ ᱠᱟᱛᱮᱫ ᱱᱟᱸᱜ ᱦᱩᱲᱩ ᱪᱟᱥ ᱥᱟᱨ ᱵᱟᱠᱷᱨᱟ ᱫᱚ ᱱᱟᱦᱟᱜ ᱚᱱᱮ᱾ ᱦᱚᱲ ᱠᱚᱴᱷᱮᱱ ᱠᱟᱹᱢᱤ ᱵᱟᱲᱟ ᱠᱟᱛᱮᱜ ᱜᱮ ᱱᱟᱦᱟᱜ ᱚᱱᱟ ᱫᱚ ᱢᱟᱱᱮ
ᱦᱳᱭ ᱦᱳᱭ᱾
ᱦᱮᱸ ᱤᱱᱠᱟᱹ ᱜᱮ ᱟᱫᱚ ᱪᱤᱠᱟᱹᱭᱟ ᱱᱤᱛᱚᱜ ᱨᱮᱸᱜᱮᱡ ᱦᱚᱯᱚᱱ ᱱᱤᱛᱚᱝ ᱫᱚ ᱚᱱᱟ ᱠᱚᱜᱮ ᱦᱮᱸ ᱡᱟᱭ ᱜᱮᱸ ᱡᱮᱢᱚᱱ ᱵᱚᱪᱷᱚᱨ ᱫᱤᱱ ᱦᱩᱭᱩᱜ ᱢᱟ ᱡᱮᱢᱚᱱ ᱵᱚᱪᱷᱚᱨ ᱨᱮᱭᱟᱜ ᱡᱚᱢ ᱠᱚ ᱦᱩᱭᱩᱜ ᱢᱟ ᱢᱤᱫ ᱵᱚᱪᱷᱚᱨ ᱨᱮᱭᱟᱜ ᱦᱮᱸ
ᱦᱮᱸ ᱜᱚᱝᱠᱮ ᱟᱵᱚ ᱥᱟᱱᱛᱟᱲ ᱢᱟᱹᱱᱢᱤ ᱫᱚ ᱱᱤᱭᱟᱹ ᱵᱚᱱ ᱟᱥᱚᱜ ᱟᱛᱚ ᱡᱮ ᱵᱟᱝ ᱟᱵᱚᱣᱟᱜ ᱢᱤᱫ ᱠᱤᱛᱟᱹ ᱞᱟᱡ ᱡᱟᱛᱮ ᱯᱩᱨᱩᱱ ᱜᱮ ᱛᱟᱦᱮᱱ ᱢᱟ ᱠᱷᱟᱹᱞᱤ ᱟᱞᱚ ᱛᱟᱦᱮᱱ ᱢᱟ ᱥᱮ ᱪᱮᱫ ᱦᱮᱸ ᱟᱨ ᱡᱟ ᱟᱵᱚ ᱡᱟᱦᱟᱸ ᱛᱤᱱᱟᱹᱜ ᱩᱰᱟᱹᱝ ᱜᱮ ᱠᱷᱮᱛ ᱵᱟᱹᱫᱽ ᱛᱟᱦᱮᱱ ᱛᱟᱵᱚᱱ ᱥᱟᱱᱟᱢ ᱩᱰᱟᱹᱝ ᱜᱮ ᱡᱩᱫᱤ ᱵᱚᱱ ᱪᱟᱥ ᱠᱮᱭᱟ ᱱᱤᱦᱟᱹᱛᱤ ᱯᱷᱚᱥᱚᱞ ᱫᱚ ᱢᱳᱴᱟᱢᱩᱴᱤ ᱦᱩᱭ ᱠᱚᱜ ᱠᱮᱜ ᱜᱮᱭᱟ ᱟᱨ ᱡᱟᱜᱮ ᱱᱤᱭᱟᱹ ᱡᱩᱜᱽ ᱨᱮᱫᱚ ᱱᱟᱦᱟᱜ ᱩᱱᱟᱹᱜ ᱚᱱᱟ ᱡᱩᱜᱽ ᱫᱚ ᱱᱟᱦ ᱥᱮᱫᱟᱭ ᱦᱟᱯᱲᱟᱢ ᱠᱚ ᱡᱟᱦᱟᱸ ᱠᱚ ᱠᱚᱥᱴᱚ ᱠᱟᱱ ᱚᱱᱟ ᱠᱚᱫᱚ ᱱᱟᱸᱜ ᱟᱵᱚ ᱠᱚᱫᱚ ᱚᱱᱟ ᱠᱚ ᱠᱚᱥᱴᱚ ᱫᱚ ᱱᱟᱦᱟᱜ ᱵᱟᱵᱚᱱ ᱧᱟᱢᱟ ᱥᱮ ᱵᱟᱵᱚᱱ ᱦᱤᱛᱟᱹᱣ ᱠᱟᱫᱟ ᱟᱨ ᱱᱤᱦᱟᱹᱛ ᱛᱤ ᱚᱱᱟ ᱠᱚ ᱠᱚᱥᱴᱚ ᱫᱚ ᱱᱟᱸᱜ ᱮᱠᱟᱞᱜ ᱯᱟᱞᱮ ᱵᱟᱝ ᱦᱤᱡᱩᱜ ᱜᱮᱭᱟ ᱟᱵᱚᱣᱟᱜ ᱢᱚᱞᱚᱝ ᱞᱤᱠᱷᱚᱱ ᱨᱮᱫᱚ᱾
ᱦᱳᱭ ᱦᱳᱭ᱾
ᱡᱟᱜᱮ ᱦᱚᱭᱛᱳ ᱩᱱ ᱡᱩᱜᱽ ᱫᱚ ᱵᱟᱝ ᱠᱚ ᱦᱩᱭᱪᱚᱭᱮᱫ ᱛᱟᱦᱮᱱᱟ ᱥᱮ ᱦᱩᱭ ᱦᱚᱪᱚᱭᱮᱫ ᱛᱟᱦᱮᱱᱟᱠᱚ ᱦᱮᱸ ᱱᱤᱭᱟᱹ ᱡᱩᱜᱽ ᱨᱮᱫᱚ ᱦᱩᱭᱩᱜ ᱠᱟᱱᱟ ᱡᱟᱹᱥᱛᱤ ᱜᱮ ᱟᱹᱰᱤ ᱟᱭᱢᱟ ᱜᱮ ᱦᱩᱭᱩᱜ ᱠᱟᱱᱟ ᱡᱟᱜᱮ ᱥᱟᱨ ᱪᱟᱯᱟᱱ ᱮᱢ ᱠᱟᱛᱮᱜ ᱡᱟᱜᱮ ᱡᱟᱦᱟᱱᱟᱜ ᱠᱮᱢᱤᱠᱟᱹᱞ ᱠᱚ ᱮᱢ ᱠᱟᱛᱮᱫ
ᱦᱳᱭ ᱟᱫᱚ ᱟᱯᱮ ᱫᱚ ᱚᱱᱟ ᱛᱚ ᱫᱚᱠᱟᱱ ᱠᱷᱚᱱ ᱯᱮ ᱠᱤᱨᱤᱧ ᱟᱹᱜᱩᱭᱟ ᱪᱟᱨᱟ ᱥᱮ ᱚᱲᱟᱜ ᱤᱭᱟᱹ ᱫᱚ
ᱱᱚᱝᱠᱮ ᱡᱟᱜᱮ ᱠᱤᱨᱤᱧ ᱠᱟᱛᱮᱜ ᱦᱚᱸ ᱡᱩᱫᱤ ᱵᱮᱥ ᱵᱮᱥᱟᱜ ᱠᱚ ᱧᱟᱢᱚᱜ ᱠᱷᱟᱱ ᱫᱚ ᱠᱤᱨᱤᱧ ᱠᱟᱛᱮᱫ ᱦᱚᱸᱞᱮ ᱪᱟᱨᱟᱭ ᱜᱮᱭᱟ ᱟᱨ ᱢᱮᱱᱫᱚ ᱡᱟᱹᱥᱛᱤ ᱫᱚ ᱚᱲᱟᱜ ᱠᱚᱨᱮᱱᱟᱜ ᱜᱮ ᱱᱟᱦᱟᱜ ᱞᱮ ᱮᱨᱟ ᱯᱷᱚᱨᱟ᱾ ᱦᱮᱸ ᱟᱨ ᱜᱚᱝᱠᱮ ᱢᱮᱱᱫᱚ ᱟᱯᱮ ᱫᱤᱥᱚᱢ ᱫᱚ ᱱᱟᱦᱟᱜ ᱱᱤᱛ ᱱᱤᱛᱚᱜ ᱫᱚ ᱥᱚᱵᱽᱡᱤ ᱯᱟᱹᱛᱤ ᱠᱚᱫᱚ ᱦᱟᱸᱜ ᱯᱮ ᱪᱟᱥ ᱜᱮᱭᱟ ᱥᱮ ᱵᱟᱝᱜᱮ?
ᱦᱮᱸ ᱪᱟᱥ ᱱᱤᱛᱚᱝ ᱢᱟᱨᱠᱮᱴᱤᱝ ᱨᱮ ᱪᱟᱞᱟᱜ ᱠᱟᱱᱟ ᱢᱩᱞᱟᱹ ᱱᱤᱛᱚᱝ ᱫᱚ
ᱦᱮᱸ ᱤᱛᱚᱱ ᱵᱷᱟᱜᱤ ᱴᱟᱠᱟ ᱟᱨᱡᱟᱣ ᱨᱮᱭᱟᱜ ᱢᱤᱫᱴᱤᱝ ᱢᱮᱱᱟᱜᱼᱟ ᱟᱫᱚ ᱢᱩᱞᱟᱹ ᱫᱟᱜ ᱫᱚᱢᱮ ᱫᱟᱜ ᱞᱮᱠᱷᱟᱱ ᱫᱚ ᱵᱟᱝ ᱦᱩᱭᱩᱜ ᱞᱟᱹᱜᱤᱫ ᱫᱚ ᱛᱚ ᱢᱟᱱᱮ ᱠᱟᱹᱴᱤᱡ ᱵᱟᱹᱲᱤᱡᱚᱜᱼᱟ ᱦᱮᱸ᱾ ᱫᱟᱜ ᱫᱚᱢᱮ ᱡᱟᱹᱥᱛᱤ ᱧᱟᱢ ᱞᱮᱠᱷᱟᱱ ᱫᱚ ᱵᱟᱹᱲᱤᱡ ᱮᱱ ᱜᱮ ᱟᱫᱚ ᱵᱟᱝ ᱦᱩᱭ ᱞᱟᱹᱜᱤᱫᱚᱜᱼᱟ
ᱟᱪᱪᱷᱟ ᱟᱪᱪᱷᱟ ᱟᱪᱪᱷᱟ᱾
ᱢᱟᱨᱠᱮᱴᱤᱝ ᱨᱮᱫᱚ ᱢᱩᱞᱟᱹ ᱜᱮ ᱪᱟᱞᱟᱜ ᱠᱟᱱᱟ ᱟᱨ ᱠᱚᱦᱚᱰᱟ ᱪᱟᱞᱟᱜ ᱠᱟᱱᱟ᱾
ᱟᱪᱪᱷᱟ ᱟᱪᱪᱷᱟ ᱟᱪᱪᱷᱟ ᱦᱮᱸ ᱜᱚᱝᱠᱮ ᱟᱞᱮ ᱥᱮᱱ ᱦᱚᱸ ᱱᱟᱦᱟᱜ ᱚᱱᱠᱟ ᱫᱚ ᱚᱱᱠᱟ ᱜᱮ ᱢᱮᱱᱫᱚ ᱟᱹᱰᱤ ᱟᱭᱢᱟ ᱥᱟᱢᱱᱮ ᱨᱮ ᱴᱟᱴᱟ ᱵᱟᱡᱟᱨ ᱢᱮᱱᱟᱜ ᱛᱟᱞᱮᱭᱟ ᱛᱚ ᱟᱫᱚ ᱚᱸᱰᱮ ᱜᱮ ᱱᱟᱦᱟᱜ ᱟᱹᱰᱤᱜᱟᱱ ᱪᱟᱹᱥᱤ ᱠᱚ ᱤᱫᱤᱭᱟ ᱚᱸᱰᱮ ᱢᱟᱱᱮ ᱫᱟᱢ ᱠᱚ ᱡᱟᱹᱥᱛᱤ ᱠᱚ ᱧᱟᱢ ᱛᱮ ᱚᱱᱠᱟᱜᱮ ᱟᱹᱰᱤ ᱟᱭᱢᱟ ᱟᱭᱢᱟ ᱪᱟᱥ ᱢᱮᱱᱟᱜᱼᱟ ᱢᱮᱱᱞᱮ ᱮᱱᱠᱷᱟᱱ ᱫᱚ ᱱᱚᱜᱼᱚᱭ ᱡᱮᱢᱚᱱ ᱱᱤᱛᱚᱜ ᱱᱟᱦᱟᱜ ᱵᱮᱸᱜᱟᱲ ᱢᱟᱨᱟᱹᱨᱤᱪ ᱦᱮᱸ ᱟᱨ ᱚᱱᱠᱟ ᱜᱮ ᱟᱭᱢᱟ ᱡᱟᱭᱜᱟ ᱨᱮᱱᱟᱜ ᱦᱩᱰᱤᱧ ᱦᱩᱰᱤᱧ ᱠᱚ ᱪᱟᱨᱟ ᱵᱟᱲᱟᱭᱮᱫ ᱜᱮᱭᱟ
ᱦᱮ
ᱦᱮᱸ ᱟᱨ ᱞᱟᱹᱣᱠᱤ ᱠᱚ ᱢᱮᱱᱟᱜ ᱛᱟᱞᱮᱭᱟ ᱵᱷᱮᱱᱰᱤ ᱠᱚ ᱟᱨ ᱟᱫᱚ ᱱᱟᱦᱟᱜ ᱱᱤᱛᱚᱜ ᱥᱚᱢᱚᱭ ᱫᱚ ᱱᱟᱦᱟᱜ ᱠᱚᱯᱤ ᱠᱚᱦᱟᱸᱜ ᱠᱚ ᱪᱟᱨᱟᱭᱟ ᱢᱮᱱᱫᱚ ᱠᱩᱯᱤ ᱵᱤᱞᱟᱛᱤ ᱦᱮᱸ ᱚᱱᱟ ᱠᱚ ᱪᱟᱞᱟᱣ ᱵᱟᱲᱟ ᱠᱟᱛᱮᱮᱫ ᱪᱟᱨᱟ ᱵᱟᱲᱟ ᱠᱟᱛᱮ ᱡᱟᱜᱮ ᱡᱟᱦᱟᱸ ᱛᱤᱱᱟᱹᱜ ᱩᱰᱟᱹᱝ ᱜᱮ ᱴᱟᱠᱟ ᱯᱩᱭᱥᱟᱹ ᱟᱨᱡᱟᱹᱣ ᱟᱠᱚ ᱚᱱᱟ ᱟᱨᱡᱟᱹᱣ ᱠᱟᱛᱮ ᱡᱟᱜᱮ ᱠᱟᱹᱴᱤᱡ ᱠᱟᱹᱴᱤᱡ ᱦᱮᱨᱮᱫ ᱛᱟᱦᱮᱸ ᱦᱮᱱᱟᱜ ᱟ ᱨᱮᱫ ᱛᱟᱦᱮᱸ ᱞᱮᱱᱠᱷᱟᱱ ᱡᱟᱦᱟᱸ ᱛᱤᱥ ᱨᱩᱣᱟᱹ ᱦᱟᱹᱥᱩ ᱠᱚᱨᱮᱱᱟᱜ ᱚᱱᱟ ᱜᱚᱲᱚ ᱥᱚᱯᱚᱦᱚᱫ ᱮᱢᱚᱜᱼᱟ ᱱᱤᱦᱟᱹᱛᱤ
ᱦᱩᱸ
ᱴᱟᱠᱟ ᱯᱚᱭᱥᱟ ᱡᱩᱫᱤ ᱵᱚᱱ ᱟᱨᱡᱟᱣᱟ ᱟᱹᱰᱤ ᱜᱮ ᱱᱟᱯᱟᱭᱚᱜᱼᱟ᱾
ᱦᱮᱸ ᱟᱫᱚ ᱪᱟᱥ ᱨᱮᱭᱟᱜ ᱪᱟᱥᱵᱟᱥ ᱨᱮ ᱫᱚ ᱥᱤᱢᱟᱹ ᱢᱟᱛᱚ ᱵᱟᱹᱱᱩᱜᱼᱟ᱾ ᱪᱟᱥ ᱫᱚ ᱞᱮᱛᱟᱲ ᱜᱮ ᱦᱮᱸ ᱢᱟᱱᱮ ᱱᱤᱭᱟᱹᱢ ᱦᱩᱲᱩᱢ ᱨᱚᱦᱚᱭ ᱠᱮᱫᱟ ᱟᱨᱚ ᱦᱟᱱᱟ ᱱᱚᱣᱟ ᱫᱚ ᱨᱚᱦᱚᱭ ᱟᱠᱟᱫ ᱨᱚᱦᱚᱭ ᱟᱠᱟ ᱜᱮ ᱢᱮᱱᱟᱜ ᱵᱚᱱ ᱜᱮᱭᱟ ᱦᱮᱸ ᱦᱮ
ᱟᱨ ᱢᱮᱱ ᱞᱮᱠᱷᱟᱱ ᱫᱚ ᱱᱚᱜᱼᱚᱭ ᱡᱮᱢᱚᱱ ᱱᱮᱛᱟᱨ ᱢᱟ ᱟᱹᱰᱤ ᱟᱭᱢᱟ ᱟᱭᱢᱟ ᱜᱮ ᱨᱩᱣᱟᱹ ᱦᱟᱹᱥᱩ ᱦᱩᱭᱩᱜ ᱠᱟᱱ ᱛᱟᱵᱚᱱᱟ ᱡᱟᱜᱮ ᱥᱮᱫᱟᱭ ᱦᱟᱯᱲᱟᱢ ᱠᱚᱣᱟᱜ ᱫᱚ ᱩᱱᱟᱹᱜ ᱵᱟᱝ ᱛᱟᱦᱮᱸ ᱞᱮᱱᱛᱮ ᱦᱳᱭᱛᱚ ᱱᱮᱛᱟᱨ ᱫᱚ ᱟᱹᱰᱤ ᱟᱭᱢᱟ ᱟᱭᱢᱟ ᱥᱟᱨᱯᱟᱱ ᱥᱮ ᱠᱮᱢᱤᱠᱮᱞ ᱡᱟᱛᱤᱭᱚ ᱡᱤᱱᱤᱥ ᱵᱚᱱ ᱡᱚᱢᱮᱫ ᱛᱮ ᱟᱹᱰᱤ ᱟᱭᱢᱟ ᱟᱭᱢᱟ ᱜᱮ ᱨᱩᱣᱟᱹ ᱦᱟᱹᱥᱩ ᱦᱩᱭᱩᱜ ᱠᱟᱱ ᱛᱟᱵᱚᱱᱟ ᱦᱮᱸ ᱟᱫᱚ ᱚᱱᱟ ᱦᱤᱥᱟᱹᱵ ᱛᱮ ᱛᱮᱞᱤᱧ ᱢᱮᱱᱟ ᱡᱮ ᱵᱟᱝ ᱴᱟᱠᱟ ᱯᱩᱭᱥᱟᱹ ᱫᱚ ᱟᱨᱡᱟᱹᱣ ᱢᱤᱫ ᱵᱟᱴ ᱴᱟᱠᱟ ᱠᱟᱛᱮᱫ ᱟᱨᱡᱟᱹᱣ ᱞᱮᱠᱷᱟᱱ ᱟᱹᱰᱤᱜᱮ ᱱᱟᱯᱟᱭᱚᱜᱼᱟ
ᱦᱳᱭ ᱟᱫᱚ ᱚᱱᱠᱟᱱᱟᱜ ᱵᱤᱡᱽᱱᱮᱥ ᱠᱚ ᱫᱚ ᱟᱹᱛᱩ ᱚᱲᱟᱜ ᱨᱮᱫᱚ ᱟᱯᱮ ᱥᱮᱫ ᱫᱚ ᱢᱮᱱᱟᱜ ᱟᱥᱮ ᱵᱟᱝ ᱡᱮᱢᱚᱱ ᱦᱮᱸ ᱥᱩᱠᱨᱤ ᱯᱷᱟᱨᱢᱟ ᱥᱮ ᱯᱳᱚᱞᱴᱨᱤ ᱯᱷᱟᱨᱢᱟ ᱥᱤᱢ ᱟᱹᱥᱩᱞ ᱯᱷᱟᱨᱢᱟ ᱢᱮᱨᱚᱢ ᱟᱹᱥᱩᱞ ᱯᱷᱟᱨᱢᱟ ᱚᱱᱠᱟ ᱫᱚ ᱢᱮᱱᱟᱜ ᱮ ᱛᱚᱵᱮ
ᱦᱸ ᱜᱚᱢᱠᱮ ᱢᱮᱱ ᱞᱮᱠᱷᱟᱱ ᱫᱚ ᱟᱞᱮ ᱫᱤᱥᱚᱢ ᱫᱚ ᱱᱟᱦᱟᱜ ᱯᱳᱞᱴᱤ ᱯᱷᱟᱨᱢᱟ ᱠᱚᱜᱮ ᱡᱟᱹᱥᱛᱤ ᱢᱮᱱᱟᱜᱼᱟ ᱢᱮᱱᱫᱚ ᱚᱱᱠᱟ ᱥᱩᱠᱨᱤ ᱥᱤᱢ ᱠᱚᱫᱚ ᱦᱟᱸᱜ ᱵᱟᱹᱱᱩᱜᱼᱟ ᱟᱨ ᱡᱟᱜᱠᱮ ᱥᱩᱠᱨᱤ ᱥᱤᱢ ᱠᱚᱫᱚ ᱵᱟᱹᱱᱩᱜ ᱨᱮᱦᱚᱸ ᱟᱞᱮ ᱫᱚ ᱦᱟᱸᱜ ᱚᱨᱤᱡᱤᱱᱟᱞ ᱫᱮᱥᱤ ᱥᱤᱢ ᱜᱮ ᱱᱟᱦᱟᱸᱜ ᱯᱩᱛ ᱯᱨᱚᱛᱮᱠᱴᱤ ᱚᱲᱟᱜ ᱨᱮ ᱫᱚᱥ ᱯᱚᱸᱫᱽᱨᱚ ᱠᱩᱲᱤᱴᱤ ᱠᱟᱛᱮᱫ ᱠᱚ ᱛᱟᱦᱮᱸᱱᱟ
ᱟᱻᱪᱪᱷᱟ
ᱟᱨ ᱥᱩᱠᱨᱤ ᱫᱚ ᱱᱟᱦᱟᱜ ᱛᱚᱞ ᱵᱟᱲᱟ ᱛᱮᱜᱮᱞᱮ ᱫᱚᱦᱚ ᱠᱚᱣᱟ ᱢᱤᱫ ᱵᱟᱨᱭᱟ ᱦᱩᱸ
ᱦᱳᱭ ᱦᱳᱭ ᱟᱞᱮᱦᱚ ᱥᱩᱠᱨᱤ ᱦᱟᱸᱜ ᱞᱮ ᱟᱹᱥᱩᱞ ᱠᱟᱫ ᱠᱚᱣᱟ ᱟᱹᱥᱩᱞ ᱫᱚ ᱦᱟᱸᱜ ᱦᱮᱸ ᱟᱫᱚ ᱢᱟᱨᱠᱮᱴᱤᱝ ᱜᱮ ᱦᱟᱸᱜ ᱤᱱᱠᱟᱹ ᱪᱤᱠᱟᱹᱜ ᱠᱟᱱᱟ ᱦᱟᱸᱜ ᱫᱟᱢ ᱠᱚᱜᱮ
ᱦᱮᱸ ᱜᱚᱝᱠᱮ ᱱᱤᱦᱟᱹᱛᱤ ᱟᱹᱥᱩᱞ ᱦᱩᱭᱠᱟᱱᱟ ᱢᱟᱱᱮ ᱠᱤᱪᱷᱩ ᱱᱟ ᱠᱤᱪᱷᱩ ᱟᱵᱚ ᱴᱟᱠᱟ ᱟᱥᱟ ᱢᱮᱱᱟᱜᱼᱟ ᱡᱮ ᱠᱤᱪᱷᱩ ᱯᱚᱭᱥᱟᱭ ᱟᱨᱡᱟᱣ ᱟᱵᱚᱱ ᱜᱮᱭᱟ ᱱᱤᱦᱟᱹᱛᱤ ᱱᱚᱣᱟ ᱫᱚ ᱥᱟᱠᱥᱮᱥᱚᱜᱼᱟ ᱦᱮᱸ ᱟᱨ ᱡᱟᱜᱮ ᱡᱟᱦᱟᱸᱞᱮᱠᱟ ᱜᱮ ᱡᱟᱦᱟᱸ ᱛᱤᱱᱟᱹᱜ ᱩᱰᱟᱹᱝ ᱜᱮ ᱦᱩᱭᱩᱜᱼᱟ ᱦᱮᱸ ᱟᱨ ᱤᱱᱟᱹ ᱩᱰᱟᱹᱝ ᱦᱩᱭ ᱠᱟᱛᱮᱜ ᱨᱮᱦᱚᱸ ᱚᱱᱟ ᱡᱩᱫᱤ ᱟᱵᱚᱣᱟᱜ ᱵᱟᱥᱠᱟ ᱥᱮ ᱯᱡ ᱛᱟᱦᱮᱸᱱ ᱛᱟᱵᱚᱱᱟ ᱟᱹᱰᱤ ᱱᱟᱯᱟᱭᱚᱜᱼᱟ ᱥᱮ ᱪᱮᱫ
ᱦᱚᱭ ᱦᱚᱭ
ᱦᱮᱸᱜᱚᱝᱠᱮ ᱢᱮᱱ ᱫᱟᱞᱤᱧ ᱴᱟᱭᱤᱢ ᱯᱨᱟᱭ ᱪᱟᱵᱟ ᱦᱮᱡᱱᱟ
ᱦᱮᱸᱛᱚ ᱢᱟ ᱟᱨᱚ ᱦᱟᱸᱜ ᱜᱟᱯᱟᱞ ᱢᱟᱨᱟᱣ ᱦᱩᱭᱩᱜᱼᱟ ᱦᱟᱸᱜ ᱦᱳᱭ ᱥᱮ
ᱦᱮᱸ ᱦᱮᱸ ᱦᱮᱸ ᱦᱮᱸ
ᱦᱮᱸ ᱢᱟ ᱫᱚᱦᱚᱭ ᱛᱟᱞᱟᱝ ᱢᱮ ᱢᱟ